ᱥᱟᱹᱜᱩᱱ ᱥᱮᱛᱟᱜ ᱜᱚᱢᱠᱮ ᱦᱮᱸ ᱡᱚᱦᱟᱨ ᱜᱮ ᱥᱟᱹᱜᱩᱱ ᱥᱮᱛᱟᱜ ᱜᱚᱢᱠᱮ ᱾ ᱫᱤᱭᱮ ᱪᱮᱫ ᱠᱚᱵᱤᱱ ᱪᱤᱠᱟᱹ ᱵᱟᱲᱟᱭᱮᱫᱟ ᱜᱚᱝᱠᱮ?
ᱱᱤᱛᱚᱜ ᱫᱚ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱱᱚᱛᱮ ᱡᱟᱹᱯᱩᱫᱮᱜᱼᱟ ᱛᱚ
ᱦᱮᱸ ᱟᱞᱮ ᱱᱚᱛᱮ ᱦᱚᱸ ᱚᱱᱠᱟᱜᱮ ᱡᱟᱹᱯᱩᱫ ᱠᱮᱫᱟᱭ ᱥᱮ ᱵᱷᱳᱨ ᱠᱷᱚᱱ ᱜᱮ ᱫᱟᱜ ᱮ ᱫᱟᱭ ᱛᱮᱦᱮᱧ ᱢᱟ ᱫᱤᱭᱮ ᱪᱟᱥ ᱠᱟᱹᱢᱤ ᱠᱚ ᱚᱠᱟᱞᱮᱠᱟ ᱛᱤᱱᱟᱹᱜ ᱜᱟᱱ ᱯᱮ ᱞᱟᱦᱟ ᱤᱫᱤᱭ ᱠᱟᱫᱟ?
ᱪᱟᱥ ᱠᱟᱹᱢᱤ ᱞᱟᱹᱭ ᱞᱮᱠᱷᱟᱱ ᱫᱚ ᱦᱟᱸᱜ ᱟᱹᱣᱨᱤ ᱞᱮ ᱮᱦᱚᱵᱟ ᱢᱟᱱᱮ ᱚᱱᱠᱟ ᱵᱟᱹᱫᱽ ᱠᱷᱮᱛ ᱠᱚᱨᱮ ᱫᱚ ᱚᱱᱠᱟ ᱫᱚ ᱫᱟᱜ ᱠᱚ ᱵᱟᱝ ᱯᱮᱨᱮᱡ ᱟᱠᱟᱱᱟ ᱢᱟᱱᱮ ᱚᱱᱠᱟ ᱠᱟᱹᱢᱤ ᱞᱮᱠᱟ ᱫᱚ ᱟᱨ ᱱᱚᱣᱟ ᱛᱚᱞᱟ ᱠᱚᱢᱟ ᱜᱟᱱ ᱡᱩᱛ ᱠᱟᱱ ᱜᱮᱭᱟ ᱫᱟᱜ ᱜᱮᱞᱮ ᱛᱟᱹᱜᱤ ᱠᱟᱜᱼᱟ ᱦᱟᱸᱜ ᱟᱫᱚ ᱡᱚᱨᱚ ᱢᱟ ᱡᱚᱨᱚ ᱠᱟᱱ ᱜᱮᱭᱟ ᱢᱮᱱᱠᱷᱟᱱ ᱱᱚᱜᱼᱚᱭ ᱵᱟᱹᱫ ᱠᱚᱫᱚ ᱟᱣᱨᱤ ᱯᱮᱨᱮᱡᱚᱜᱼᱟ ᱾ ᱟᱫᱚ ᱟᱯᱮ ᱥᱮᱫ ᱫᱚ ᱚᱠᱟᱞᱮᱠᱟ?
ᱟᱞᱮ ᱦᱚᱸ ᱛᱚᱞᱟ ᱠᱚᱫᱚᱞᱮ ᱮᱢ ᱠᱟᱫᱟ ᱟᱫᱚ ᱛᱚᱞᱟ ᱠᱚᱦᱚᱸ ᱵᱟᱝ ᱦᱟᱨᱟ ᱟᱠᱟᱱᱟ ᱟᱨ ᱫᱟᱜ ᱠᱚᱢᱟ ᱞᱟᱜᱟᱣ ᱟᱠᱟᱱ ᱜᱮᱭᱟ ᱟᱫᱚ ᱠᱚᱢ ᱠᱚᱢᱛᱮ ᱱᱤᱛ ᱫᱚ ᱵᱟᱹᱫᱽ ᱠᱚ ᱵᱟᱹᱫᱽ ᱠᱷᱮᱛ ᱠᱚᱠᱚ ᱥᱤᱭᱟᱠᱚ ᱮᱛᱚᱦᱚᱵ ᱟᱠᱟᱫᱟ ᱠᱚᱢ ᱵᱮᱥᱤ ᱪᱟᱹᱥᱤ ᱠᱚ ᱱᱤᱛ ᱵᱟᱹᱫᱽ ᱨᱮᱠᱚ ᱟᱬᱜᱚ ᱟᱠᱟᱱᱟ ᱟᱫᱚ ᱱᱟᱦᱟᱜ ᱛᱚᱞᱟ ᱠᱚ ᱦᱩᱭ ᱥᱟᱹᱛ ᱞᱮᱱᱠᱷᱟᱱ ᱜᱮ ᱟᱫᱚ ᱨᱚᱦᱚᱭ ᱨᱚᱦᱚᱭ ᱠᱟᱹᱢᱤ ᱠᱚ ᱮᱛᱚᱦᱚᱵᱚᱜᱼᱟ ᱱᱟᱦᱟᱜ ᱟᱫᱚ ᱫᱤᱭᱮ ᱱᱟᱯᱟᱭ ᱵᱟᱲᱟᱜ ᱜᱮᱭᱟᱵᱤᱱ?
ᱦᱳᱭ ᱱᱟᱯᱟᱭ ᱵᱟᱲᱟ ᱜᱮ ᱱᱤᱛᱚᱜ ᱫᱚ᱾
ᱦᱮᱸ ᱟᱪᱪᱷᱟ ᱟᱞᱟᱝ ᱛᱟᱦᱚᱞᱮ ᱡᱟᱦᱟᱸ ᱥᱟᱛᱟᱢ ᱤᱫᱤ ᱠᱟᱛᱮᱜ ᱞᱟᱝ ᱨᱚᱯᱚᱲᱟ ᱚᱱᱟ ᱫᱚ ᱦᱩᱭᱩᱜ ᱠᱟᱱᱟ ᱥᱚᱦᱚᱨᱟᱭ ᱤᱫᱤ ᱠᱟᱛᱮ ᱞᱟᱝ ᱨᱚᱯᱚᱲᱟ᱾
ᱦᱚᱸ ᱜᱟᱱᱚᱜᱼᱟ᱾
ᱦᱮᱸ ᱛᱟᱦᱞᱮ ᱟᱯᱮ ᱚᱱᱛᱮ ᱥᱚᱦᱚᱨᱟᱭ ᱠᱚᱫᱚ ᱚᱠᱟ ᱞᱮᱠᱟ ᱠᱚ ᱢᱟᱱᱟᱣ ᱜᱮᱭᱟ?
ᱦᱳᱭ ᱟᱞᱮ ᱥᱮᱫ ᱫᱚ ᱥᱚᱨᱦᱟᱭ ᱫᱚ ᱢᱟᱱᱮ ᱞᱟᱹᱭ ᱞᱮᱠᱷᱟᱱ ᱫᱚ ᱦᱟᱸᱜ ᱟᱞᱮ ᱫᱚ ᱥᱚᱦᱨᱟᱭ ᱵᱚᱸᱜᱟ ᱨᱮᱜᱮᱞᱮ ᱢᱟᱱᱟᱣᱟ ᱥᱚᱦᱨᱟᱭ ᱫᱚ ᱢᱟᱱᱮ ᱚᱱᱟ ᱦᱚᱸ ᱢᱤᱫ ᱥᱟᱶ ᱛᱮᱫᱚ ᱵᱟᱝᱜᱮ ᱱᱚᱣᱟ ᱟᱭᱢᱟ ᱞᱮᱠᱟᱱ ᱟᱹᱛᱩ ᱢᱮᱱᱟᱜᱼᱟ ᱟᱨ ᱡᱟᱦᱟᱸ ᱫᱚ ᱥᱚᱦᱚᱨᱟᱭ ᱵᱚᱸᱜᱟ ᱟᱢᱵᱟᱵᱩᱥᱤᱭᱟᱹ ᱚᱠᱚᱭ ᱫᱚ ᱠᱩᱱᱟᱹᱢᱤ ᱨᱮ ᱚᱠᱚᱭ ᱫᱚ ᱚᱱᱟ ᱛᱟᱞᱟ ᱠᱚᱨᱮ ᱢᱟᱱᱮ ᱱᱚᱜᱼᱚᱭ ᱱᱚᱝᱠᱟ ᱛᱟᱭᱚᱢ ᱢᱟᱲᱟᱝ ᱠᱚ ᱥᱚᱦᱨᱟᱭᱚᱜ ᱠᱟᱱᱟ ᱟᱨ ᱟᱯᱮ ᱥᱮᱫ ᱫᱚ ᱚᱠᱟᱞᱮᱠᱟ ᱱᱮᱰᱟ ᱢᱟᱦᱟ ᱠᱚᱫᱚ?
ᱟᱞᱮ ᱫᱚ ᱱᱚᱝᱠᱟᱜ ᱜᱮ ᱢᱟᱱᱮ ᱥᱚᱦᱚᱨᱟᱭ ᱨᱮᱱᱟᱜ ᱡᱟᱦᱟᱸ ᱟᱢᱵᱟᱵᱟᱹᱥᱭᱟᱹ ᱟᱢᱵᱟᱵᱟᱹᱥᱭᱟᱹ ᱢᱟᱦᱟ ᱚᱱᱟ ᱟᱢᱵᱟᱵᱟᱹᱥᱭᱟᱹ ᱠᱷᱚᱱ ᱜᱮ ᱱᱟᱦᱟᱸᱜ ᱩᱢ ᱩᱢ ᱢᱟᱦᱟ ᱠᱚ ᱥᱟᱵᱟ ᱟᱫᱚ ᱢᱟᱱᱮ ᱥᱚᱦᱚᱨᱟᱭ ᱵᱚᱸᱜᱟ ᱜᱮᱠᱚ ᱢᱟᱱᱟᱣᱟ ᱟᱨ ᱡᱟᱦᱟᱸ ᱟᱵᱚᱣᱟᱜ ᱥᱟᱱᱛᱟᱲ ᱥᱟᱶᱛᱟ ᱨᱮᱱᱟᱜ ᱟᱹᱱ ᱟᱹᱨᱤ ᱢᱮᱱᱟᱜᱼᱟ ᱚᱱᱟ ᱞᱮᱠᱟ ᱛᱮᱫᱚ ᱦᱟᱸᱜ ᱟᱵᱚ ᱫᱚ ᱥᱚᱦᱨᱟᱭ ᱵᱚᱸᱜᱟ ᱜᱮᱵᱚᱱ ᱢᱟᱱᱟᱣᱟ ᱠᱤᱱᱛᱩ ᱡᱟᱦᱟᱸ ᱴᱚᱴᱷᱟ ᱚᱱᱩᱥᱟᱨ ᱛᱮ ᱱᱚᱣᱟ ᱮᱭ ᱮᱴᱟᱜ ᱨᱚᱠᱚᱢ ᱦᱟᱹᱴᱤᱧ ᱢᱮᱱᱟᱜ ᱥᱮ ᱡᱮ ᱟᱵᱚ ᱱᱚᱣᱟ ᱫᱚᱠᱷᱤᱱ ᱵᱚᱝᱜᱚ ᱯᱟᱦᱟᱴᱟ ᱫᱚ ᱪᱮᱫ ᱞᱮᱠᱟ ᱥᱚᱦᱚᱨᱟᱭ ᱵᱚᱸᱜᱟ ᱜᱮᱠᱚ ᱥᱚᱦᱨᱟᱭᱚᱜᱼᱟ ᱟᱨ ᱡᱟᱦᱟᱸ ᱩᱛᱛᱚᱨ ᱵᱚᱝᱜᱚ ᱚᱱᱟ ᱥᱮᱫ ᱫᱚ ᱚᱠᱟ ᱞᱮᱠᱟ ᱚᱱᱟ ᱥᱮᱫ ᱫᱚ ᱚᱱᱟ ᱥᱟᱠᱨᱟᱛ ᱢᱟᱲᱟᱝ ᱠᱚ ᱥᱚᱦᱨᱟᱭᱚᱜᱼᱟ ᱢᱟᱱᱮ ᱥᱚᱦᱨᱟᱭᱚᱜ ᱛᱮᱠᱚ ᱦᱳᱭ ᱯᱩᱥ ᱵᱚᱸᱜᱟ ᱨᱮᱠᱚ ᱥᱚᱨᱦᱟᱭᱚᱜ ᱛᱮ ᱟᱫᱚ ᱚᱱᱟ ᱡᱟᱦᱟᱸ ᱢᱩᱪᱟᱹᱫ ᱢᱟᱦᱟ ᱚᱱᱟ ᱫᱚ ᱱᱟᱦᱟᱜ ᱥᱟᱠᱨᱟᱛ ᱢᱮᱱᱛᱮ ᱠᱚ ᱢᱟᱱᱟᱣᱟ ᱩᱱᱠᱩ ᱫᱚ ᱠᱤᱱᱛᱩ ᱟᱞᱮ ᱱᱚᱛᱮ ᱫᱚ ᱥᱚᱨᱦᱟᱭ ᱵᱚᱸᱜᱟ ᱜᱮᱠᱚ ᱢᱟᱱᱟᱣᱟ᱾ ᱡᱟᱦᱟᱸ ᱩᱢ ᱢᱟᱦᱟ, ᱥᱟᱹᱨᱫᱤ ᱢᱟᱦᱟ ᱛᱟᱯᱚᱨᱮ ᱢᱤᱫ ᱡᱤᱨᱟᱹ ᱢᱤᱫ ᱫᱤᱱ ᱢᱟᱠᱚ ᱡᱤᱨᱟᱹᱜ ᱟᱠᱚ ᱛᱟᱨᱯᱚᱨᱮ ᱠᱷᱩᱱᱴᱟᱹᱣ ᱟᱨ ᱠᱷᱩᱱᱴᱟᱹᱣ ᱢᱟᱦᱟ ᱛᱟᱨᱯᱚᱨᱮ ᱡᱟᱡᱽᱞᱮ ᱢᱟᱦᱟ ᱚᱱᱟ ᱦᱚᱸᱠᱚ ᱞᱟᱹᱭ ᱜᱮᱭᱟ ᱟᱫᱚ ᱟᱯᱮ ᱫᱚ ᱚᱱᱟ ᱮᱸ ᱜᱚᱴ ᱯᱩᱡᱟᱹ ᱠᱚᱫᱚ ᱦᱩᱭ ᱵᱟᱲᱟᱜ ᱜᱮᱭᱟ ᱥᱮ ᱵᱟᱝ ᱟ ᱡᱟᱦᱟᱸ ᱥᱟᱹᱨᱫᱤ ᱢᱟᱦᱟ ᱨᱮᱠᱚ ᱢᱟᱱᱟᱣ ᱤᱭᱟᱹ ᱫᱟᱠᱚ ᱵᱚᱸᱜᱟᱭ ᱫᱟᱠᱚ, ᱜᱚᱴ ᱯᱩᱡᱟᱹ ᱜᱚᱴ ᱴᱟᱺᱰᱤ ᱨᱮ ᱥᱤᱢ ᱠᱚ ᱵᱚᱸᱜᱟ ᱠᱚᱣᱟ᱾
ᱦᱳᱭ ᱟᱞᱮ ᱥᱮᱫ ᱦᱚᱸ ᱢᱟᱱᱮ ᱦᱩᱭᱩᱜ ᱜᱮᱭᱟ ᱢᱟᱱᱮ ᱟᱢ ᱡᱟᱦᱟᱸ ᱞᱮᱠᱟᱢ ᱢᱮᱱ ᱠᱮᱜᱼᱟ ᱦᱮᱸ ᱢᱟᱱᱮ ᱚᱱᱠᱟᱜ ᱜᱮ ᱟᱞᱮ ᱥᱮᱫ ᱦᱚᱸ ᱢᱟᱱᱮ ᱯᱩᱭᱞᱩ ᱦᱤᱞᱳᱜ ᱫᱚ ᱡᱟᱦᱟᱸ ᱦᱟᱸᱜ ᱢᱟᱱᱮ ᱮᱦᱚᱵᱚᱜ ᱠᱟᱱᱟ ᱥᱚᱦᱚᱨᱟᱭ ᱨᱮᱱᱟᱜ ᱟᱱᱟ ᱢᱚᱬᱮ ᱢᱟᱦᱟ ᱜᱮ ᱥᱚᱨᱦᱟᱭ ᱛᱚ ᱟᱫᱚ ᱯᱩᱭᱞᱩ ᱫᱚ ᱦᱟᱸᱜ ᱚᱱ ᱟ, ᱜᱚᱰ ᱵᱚᱸᱜᱟ ᱦᱩᱭᱩᱜᱼᱟ ᱚᱱᱟ ᱴᱟᱺᱰᱤ ᱨᱮ ᱡᱟᱦᱮᱨ ᱟᱭᱳ ᱢᱟᱨᱟᱝ ᱵᱩᱨᱩ ᱩᱱᱠᱩ ᱠᱚ ᱡᱟᱦᱟᱸ ᱛᱤᱱᱟᱹᱜ ᱵᱚᱸᱜᱟ ᱵᱩᱨᱩ ᱧᱩᱛᱩᱢ ᱛᱮ ᱦᱟᱸᱜ ᱠᱚ ᱵᱚᱸᱜᱟᱭᱟ
ᱦᱮᱸ ᱦᱮᱸ
ᱤᱱᱟᱹ ᱫᱚᱥᱟᱨ ᱦᱤᱞᱳᱜ ᱫᱚ ᱦᱩᱭᱩᱜ ᱠᱟᱱᱟ ᱦᱟᱸᱜ ᱫᱟᱠᱟᱭ ᱢᱟᱦᱟ,
ᱦᱮᱸ
ᱟᱨ ᱤᱱᱟᱹ ᱦᱤᱞᱳᱜ ᱜᱮ ᱟᱹᱭᱩᱵ ᱵᱮᱲᱟ ᱜᱟᱹᱭ ᱠᱚᱫᱚ ᱠᱚ ᱪᱩᱢᱟᱹᱲᱟᱠᱚᱣᱟ, ᱛᱟᱨ ᱯᱚᱨᱮ ᱫᱚᱥᱟᱨ ᱦᱤᱞᱳᱜ ᱫᱚ ᱦᱩᱭᱩᱜ ᱠᱟᱱᱟ ᱦᱟᱸᱜ ᱚᱱᱟ ᱥᱟᱨᱫᱤ ᱢᱟᱦᱟ, ᱥᱮ ᱟᱲᱟᱜ ᱢᱟᱦᱟ ᱡᱟᱦᱟᱸ ᱦᱤᱞᱳᱜ ᱫᱚᱠᱚ ᱠᱷᱩᱱᱴᱟᱹᱣ ᱠᱚᱣᱟ ᱦᱟᱸᱜ,
ᱦᱮᱸ ᱦᱮᱸ
ᱟᱨ ᱤᱱᱟᱹ ᱫᱚᱥᱟᱨ ᱦᱤᱞᱳᱜ ᱫᱚ ᱦᱩᱭᱩᱜ ᱠᱟᱱᱟ ᱦᱟᱸᱜ ᱵᱟᱥᱠᱮ ᱢᱟᱦᱟ ᱡᱟᱦᱟᱸ ᱢᱩᱪᱟᱹᱫ ᱢᱟᱦᱟ ᱦᱟᱸᱜ, ᱡᱟᱦᱟᱸ ᱫᱚ ᱚᱱᱟ ᱫᱚ ᱡᱟᱞᱮ ᱦᱚᱸ ᱠᱚ ᱢᱮᱛᱟᱜ ᱠᱟᱱᱟ ᱡᱟᱡᱽᱞᱮ ᱦᱚᱸᱠᱚ ᱢᱮᱛᱟᱜ ᱠᱟᱱᱟ ᱦᱟᱸᱜ,
ᱦᱮᱸ ᱦᱮᱸ,
ᱟ ᱯᱩᱱ ᱢᱟᱦᱟ ᱦᱩᱭᱱᱟ ᱟᱨ ᱡᱟᱦᱟᱸ ᱜᱚᱴ ᱵᱚᱸᱜᱟ ᱢᱟᱲᱟᱝ ᱦᱤᱞᱳᱜ ᱡᱟᱦᱟᱸ ᱥᱟᱯᱲᱟᱜ ᱟᱵᱚᱱ ᱦᱟᱸᱜ ᱚᱱᱮ ᱥᱚᱨᱦᱟᱭ ᱧᱩᱛᱩᱢ ᱛᱮ ᱞᱩᱜᱽᱲᱤ ᱞᱟᱯᱚ, ᱛᱤᱠᱤ ᱥᱚᱵᱚᱫ ᱩᱢ ᱱᱟᱲᱠᱟ ᱚᱲᱟᱜ ᱠᱚ ᱜᱮᱡ ᱜᱩᱨᱤᱡ ᱚᱱᱟ ᱫᱚ ᱦᱟᱸᱜ ᱩᱢ ᱱᱟᱲᱠᱟ ᱜᱮ ᱦᱟᱸᱜ ᱟᱫᱚ ᱱᱚᱜᱼᱚᱭ ᱱᱚᱝᱠᱟ ᱠᱟᱛᱮᱜ ᱜᱮ ᱦᱟᱸᱜ ᱢᱚᱬᱮ ᱢᱟᱦᱟ ᱫᱚ ᱦᱟᱸᱜ ᱯᱟᱨᱚᱢᱚᱜ ᱠᱟᱱᱟ,
ᱯᱟᱨᱚᱢᱚᱜ ᱠᱟᱱᱟ ᱦᱳᱭ, ᱟᱫᱚ ᱚᱱᱟ ᱮᱸ ᱞᱟᱹᱭᱟ ᱠᱚ ᱥᱮ ᱡᱮ ᱥᱚᱦᱚᱨᱟᱭ ᱫᱚ ᱥᱟᱱᱛᱟᱲ ᱠᱚᱣᱟᱜ ᱡᱷᱚᱛᱚ ᱠᱷᱚᱱ ᱢᱟᱨᱟᱝ ᱯᱚᱨᱚᱵᱽ ᱠᱟᱱᱟ, ᱦᱟᱹᱛᱤ ᱞᱮᱠᱟᱱ ᱥᱚᱦᱚᱨᱟᱭ ᱟᱫᱚ ᱱᱚᱜᱼᱚᱭ ᱱᱚᱣᱟ ᱡᱮ ᱦᱟᱹᱛᱤ ᱥᱟᱞᱟᱜ ᱠᱚ ᱛᱩᱞᱟᱹ ᱡᱚᱠᱷᱟ ᱠᱟᱜᱼᱟ ᱛᱟᱦᱚᱞᱮ ᱮᱸ ᱟᱹᱵᱤᱱ ᱪᱮᱫ ᱵᱤᱱ ᱢᱚᱱᱮᱭᱟ ᱡᱮ ᱱᱚᱣᱟ ᱠᱤ ᱥᱟᱹᱨᱤᱜᱮ ᱦᱟᱹᱛᱤ ᱞᱮᱠᱟᱱ ᱥᱚᱦᱚᱨᱟᱭ ᱠᱟᱱᱟ ᱥᱮ ᱮ‌ᱸ ᱥᱮ ᱱᱚᱣᱟ ᱨᱮᱱᱟᱜ ᱠᱟᱹᱴᱤᱡ ᱡᱩᱫᱤ ᱟᱵᱤᱱ ᱵᱤᱱ ᱞᱟᱹᱭ ᱠᱮᱭᱟ ᱡᱮ ᱚᱠᱟᱞᱮᱠᱟ ᱵᱷᱟᱵᱛᱮ ᱦᱟᱹᱛᱤ ᱦᱟᱹᱛᱤ ᱞᱮ ᱦᱟᱹᱛᱤ ᱥᱟᱞᱟᱜ ᱠᱚ ᱛᱩᱞᱟᱹᱣ ᱠᱟᱜᱼᱟ ᱚᱱᱟ ᱱᱟᱯᱟᱭ ᱠᱚᱜᱼᱟ,
ᱦᱳᱭ ᱟᱫᱚ ᱦᱟᱸᱜ ᱚᱱᱮ ᱚᱱᱮ ᱫᱷᱟᱹᱨᱛᱤ ᱨᱮᱱ ᱡᱟᱦᱟᱸ ᱛᱤᱱᱟᱹᱜ ᱚᱱᱮ ᱡᱟᱱᱣᱟᱨ ᱠᱚ ᱢᱮᱱᱟᱜ ᱠᱚᱣᱟ ᱦᱟᱸᱜ ᱢᱟᱱᱮ ᱡᱷᱚᱛᱚ ᱠᱷᱚᱱ ᱢᱟᱨᱟᱝ ᱡᱟᱱᱣᱟᱨ ᱱᱤᱛᱚᱜ ᱡᱟᱦᱟᱸ ᱡᱤᱣᱭᱤᱛ ᱢᱮᱱᱟᱜ ᱠᱚᱣᱟ ᱩᱱᱠᱩ ᱢᱩᱫᱽ ᱨᱮᱫᱚ ᱦᱟᱸᱜ ᱦᱟᱹᱛᱤ ᱜᱮᱵᱚ ᱢᱮᱛᱟ ᱠᱚ ᱠᱟᱱᱟ ᱦᱟᱸᱜ,
ᱦᱮᱸ ᱦᱮᱸ,
ᱟᱨ ᱞᱟᱦᱟᱛᱮ ᱢᱟ ᱠᱚ ᱛᱟᱦᱮᱸ ᱠᱟᱱ ᱜᱮᱭᱟ ᱛᱤᱞᱤᱠᱚ ᱩᱱᱠᱩ ᱰᱟᱭᱱᱮᱥᱚᱨ ᱠᱚ ᱤᱭᱟᱹ ᱠᱚ ᱛᱤᱞᱤ ᱠᱚ ᱩᱱᱠᱩ ᱠᱚᱫᱚ ᱱᱤᱛᱚᱜ ᱫᱚ ᱵᱟᱹᱱᱩᱜ ᱠᱚᱣᱟ ᱛᱚ ᱟᱫᱚ ᱚᱱ ᱚᱱᱠᱟᱜᱮ ᱱᱤᱛᱚᱜ ᱟᱵᱚ ᱱᱚᱣᱟ ᱠᱷᱮᱨᱣᱟᱲ ᱥᱟᱶᱛᱟ ᱨᱮ ᱡᱟᱦᱟᱸ ᱛᱤᱱᱟᱹᱜ ᱜᱮ ᱯᱟᱨᱟᱵᱽ ᱠᱚ ᱢᱮᱱᱟᱜ ᱛᱟᱵᱚᱱᱟ ᱡᱟᱦᱟᱸ ᱵᱚ ᱢᱟᱱᱟᱣᱮᱜ ᱟᱵᱚᱱ, ᱦᱮᱸ ᱱᱤᱛᱚᱜ ᱟᱵᱚ ᱡᱟᱦᱟᱸ ᱵᱚᱱ ᱢᱚᱱᱣᱮᱫᱼᱟ ᱦᱟᱸᱜ ᱚᱱᱟ ᱯᱟᱨᱟᱵᱽ ᱠᱚ ᱢᱩᱫᱽᱨᱮ ᱡᱷᱚᱛᱚ ᱠᱷᱚᱱ ᱢᱟᱨᱟᱝ ᱯᱟᱨᱟᱵᱽ ᱛᱟᱵᱚ ᱫᱚ ᱦᱟᱸᱜ ᱟᱵᱚ ᱥᱟᱱᱛᱟᱲ ᱦᱚᱲᱟᱜ ᱫᱚ ᱦᱟᱸᱜ ᱚᱱᱮ ᱥᱚᱦᱚᱨᱟᱭ ᱜᱮ ᱠᱟᱱᱟ ᱪᱮᱫᱟᱜ ᱥᱮ ᱥᱚᱦᱚᱨᱟᱭ ᱫᱚ ᱦᱟᱸᱜ ᱢᱚᱬᱮ ᱥᱤᱧ ᱢᱚᱬᱮ ᱧᱤᱫᱟᱹ ᱵᱚᱱ ᱢᱟᱱᱟᱣᱮᱫ-ᱟ ᱟᱨ ᱚᱱᱟ ᱞᱮᱛᱟᱲ ᱜᱮ ᱚᱱᱟ ᱫᱚ ᱮᱱᱮᱡ ᱥᱮᱨᱮᱧ ᱡᱚᱢᱧ ᱧᱩ ᱨᱟᱹᱥᱠᱟᱹ ᱦᱩᱞᱟᱹᱥ ᱛᱮᱜᱮ ᱚᱱᱟ ᱫᱤᱱ ᱫᱚᱵᱚᱱ ᱯᱟᱨᱚᱢ ᱫᱟ,
ᱚᱱᱟ ᱠᱷᱟᱹᱛᱤᱨ ᱜᱮ ᱚᱱᱟ ᱫᱚ ᱦᱟᱸᱜ ᱟᱵᱚ ᱫᱚ ᱦᱟᱸᱜ ᱢᱟᱨᱟᱝ ᱯᱚᱨᱚᱵᱽ ᱠᱟᱱᱟ ᱟᱫᱚ ᱦᱟᱹᱛᱤ ᱥᱟᱞᱟᱜ ᱚᱱᱟ ᱞᱟᱹᱜᱤᱫ ᱠᱚ ᱛᱩᱞᱚᱱᱟ ᱠᱮᱫ ᱟᱫᱚ ᱡᱷᱚᱛᱚᱠᱷᱚᱱ ᱟᱵᱚᱣᱟᱜ ᱢᱟᱨᱟᱝ ᱯᱚᱨᱚᱵᱽ ᱫᱚ ᱥᱚᱦᱚᱨᱟᱭ ᱯᱚᱨᱚᱵᱽ,
ᱥᱚᱨᱦᱟᱭ ᱜᱮ ᱠᱟᱱᱟ ᱦᱳᱭ ᱟᱫᱚ ᱱᱟᱦᱟᱜ ᱧᱮᱞᱚᱜ ᱠᱟᱱᱟ ᱡᱮ ᱢᱟᱱᱮ ᱮᱸ ᱟᱭᱢᱟ ᱴᱚᱴᱷᱟ ᱨᱮᱫᱚ ᱚᱠᱟ ᱞᱮᱠᱟ ᱢᱟᱱᱮ ᱯᱮ ᱫᱤᱱ ᱨᱮᱦᱚᱸ ᱠᱚ ᱥᱚᱦᱚᱨᱟᱭ ᱠᱚ ᱢᱩᱪᱟᱹᱫᱮᱜᱼᱟ, ᱟᱨ ᱠᱤᱪᱷᱩ ᱠᱤᱪᱷᱩ ᱡᱟᱭᱜᱟ ᱨᱮᱫᱚ᱾ ᱢᱚᱬᱮ ᱥᱤᱜ ᱢᱚᱬᱮ ᱫᱤᱱ ᱠᱚ ᱢᱟᱱᱟᱣᱮᱫᱼᱟ᱾ ᱦᱩᱸ ᱟᱫᱚ ᱚᱱᱟ ᱠᱚᱫᱚ ᱡᱮᱞᱮᱠᱟ ᱢᱟᱱᱮ ᱡᱟᱦᱟᱸ ᱠᱚ, ᱠᱤᱪᱷᱩ ᱪᱷᱟᱹᱛᱤᱠ ᱠᱚ ᱥᱟᱞᱟᱜ ᱢᱮᱥᱟ ᱠᱟᱛᱮᱫ ᱢᱮᱱᱟᱜ ᱠᱚᱣᱟ ᱩᱱᱠᱩ ᱠᱚᱫᱚ ᱟᱨ ᱯᱮ ᱫᱤᱱ ᱦᱚᱸᱠᱚ ᱢᱟᱱᱟᱣᱮᱫᱼᱟ ᱟᱨ ᱡᱟᱦᱟᱸ ᱠᱚ, ᱡᱟᱦᱟᱸ ᱠᱚ ᱟᱹᱛᱩ ᱟᱛᱩ ᱴᱚᱞᱟ ᱯᱟᱲᱟ ᱫᱤᱥᱚᱢ ᱠᱚᱨᱮ ᱫᱚ ᱚᱱᱟ ᱫᱚ ᱢᱚᱬᱮ ᱫᱤᱱ ᱠᱚ ᱢᱟᱱᱟᱣᱮᱜᱼᱟ ᱦᱮᱸᱥᱮ?
ᱦᱳᱭ ᱦᱳᱭ ᱢᱟᱱᱮ ᱩᱱᱠᱩ ᱫᱚ ᱚᱱᱮ ᱫᱤᱠᱩ ᱠᱚᱣᱟᱜ ᱥᱚᱝ ᱯᱟᱲᱦᱟᱣ ᱠᱟᱜ ᱚᱣᱟ ᱟᱨ ᱟᱵᱚᱣᱟᱜ ᱡᱟᱦᱟᱸ ᱟᱥᱚᱞ ᱯᱟᱨᱟᱵᱽ ᱠᱟᱱ ᱛᱟᱵᱚᱱᱟ ᱟᱵᱚᱣᱟᱜ ᱡᱟᱦᱟᱸ ᱢᱟᱱᱮ ᱥᱮᱫᱟᱭ ᱦᱟᱯᱲᱟᱢ ᱠᱚ ᱠᱷᱚᱱ ᱠᱚ ᱢᱟᱱᱟᱣ ᱟᱹᱜᱩ ᱠᱟᱜᱼᱟ ᱵᱟᱛᱟᱣ ᱟᱹᱜᱩ ᱠᱟᱜᱼᱟ, ᱩᱱᱠᱩ ᱚᱱᱟ ᱫᱚ ᱦᱟᱸ ᱱᱤᱥᱴᱟᱹᱣ ᱯᱩᱥᱴᱟᱹᱣ ᱵᱟᱝᱠᱚ ᱵᱟᱲᱟᱭ ᱠᱟᱱᱟ ᱟᱨ ᱚᱱᱟ ᱠᱷᱟᱹᱛᱤᱨ ᱜᱮ ᱩᱱᱠᱩ ᱪᱮᱫ ᱞᱮᱠᱟ ᱠᱚ ᱪᱤᱠᱟᱹᱭᱮᱫᱼᱟ ᱪᱮᱫ ᱞᱮᱠᱟ ᱠᱚ ᱢᱟᱱᱟᱣᱮᱫᱼᱟ ᱵᱟᱛᱟᱣᱮᱫᱼᱟ ᱩᱱᱠᱩ ᱠᱚ ᱯᱟᱸᱡᱟᱭᱮᱫ ᱠᱚᱣᱟ ᱟᱨ ᱩᱱᱠᱼᱼ ᱩᱱᱠᱟ ᱞᱮᱠᱟ᱾ ᱜᱮ ᱢᱟᱱᱮ ᱠᱷᱟᱴᱚ ᱢᱟᱪᱷᱟ ᱛᱟᱠᱚ ᱫᱚᱠᱚ ᱯᱟᱨᱚᱢ ᱠᱟᱜ ᱠᱟᱱᱟ ᱢᱟᱱᱮ ᱯᱮ ᱢᱟᱦᱟ ᱨᱮᱱᱟᱝ ᱵᱟᱨᱥᱤ ᱫᱤᱱ ᱫᱚ ᱦᱟᱸᱜ ᱠᱚ ᱟᱫᱮᱜᱼᱟ ᱚᱱᱟ ᱫᱚ ᱩᱱᱠᱩ ᱫᱚ᱾
ᱦᱮᱸ ᱦᱮᱸ᱾ ᱟᱨ ᱡᱟᱦᱟᱸ ᱚᱱᱮ ᱜᱚᱰ ᱵᱚᱸᱜᱟ ᱚᱠᱛᱚ ᱢᱤᱫᱴᱟᱝ ᱱᱤᱭᱚᱢ ᱢᱮᱱᱟᱜᱼᱟ ᱡᱟᱦᱟᱸ ᱫᱚ ᱢᱤᱫᱴᱟᱝ ᱚᱸᱰᱮ ᱚᱸᱰᱮ ᱥᱤᱢ ᱠᱚ ᱵᱚᱸᱜᱟ ᱠᱚᱣᱟ ᱥᱮ ᱥᱤᱢ ᱵᱚᱸᱜᱟ ᱠᱟᱛᱮᱜ ᱜᱮᱛᱚ, ᱛᱟᱨᱯᱚᱨᱮ ᱯᱩᱭᱞᱩ ᱛᱮ ᱱᱟᱭᱠᱮ ᱠᱚ ᱡᱚᱢ ᱚᱪᱚᱭᱮᱭᱟ ᱥᱤᱢ ᱵᱚᱸᱜᱟ ᱠᱟᱛᱮᱜ ᱛᱟᱨᱯᱚᱨᱮ ᱥᱤᱢ ᱵᱚᱸᱜᱟ ᱠᱟᱛᱮ ᱱᱟᱭᱠᱮ ᱠᱚ ᱡᱚᱢᱪᱚ ᱠᱟᱛᱮᱜ, ᱛᱟᱯᱚᱨᱮ ᱟᱫᱚ ᱡᱮᱡᱟᱨ ᱡᱚᱛᱚ ᱜᱮ ᱚᱸᱰᱮ ᱥᱚᱲᱮ ᱠᱚᱠᱚ ᱤᱥᱤᱱᱟ, ᱥᱚᱲᱮ ᱠᱚ ᱤᱥᱤᱱ ᱠᱟᱛᱮᱫ ᱟᱫᱚ ᱟᱫᱚ ᱱᱟᱭᱠᱮ ᱠᱚ ᱮᱢᱟᱭᱟ ᱛᱟᱯᱚᱨᱮ ᱡᱷᱚᱛᱚ ᱦᱚᱲ ᱟᱵᱚ ᱟᱛᱩ ᱢᱚᱬᱮ ᱦᱚᱲ ᱟ ᱟᱛᱩ ᱡᱟᱦᱟᱸ ᱚ ᱦᱚᱲ ᱠᱚ ᱢᱮᱱᱟᱜ ᱠᱚᱣᱟ ᱡᱷᱚᱛᱚ ᱠᱚ ᱡᱚᱢᱟᱹ᱾ ᱛᱟᱨᱯᱚᱨᱮ ᱥᱚᱦᱨᱟᱭ ᱫᱚ ᱢᱟᱱᱮ ᱱᱚᱝᱠᱟᱱ ᱯᱚᱨᱚᱵᱽ ᱠᱟᱱᱟ ᱡᱮ ᱱᱚᱸᱰᱮ ᱫᱚ ᱟᱵᱚ ᱫᱚ ᱢᱟᱹᱭ ᱠᱚ ᱡᱟᱶᱟᱭ ᱠᱚ ᱛᱟᱯᱚᱨᱮ ᱦᱟᱛᱚᱢ ᱠᱚ ᱠᱩᱢᱟᱹᱝ ᱠᱚ ᱡᱟᱦᱟᱸᱛᱤᱱᱟᱹᱜ ᱯᱮᱲᱟ ᱯᱟᱺᱬᱟᱹ ᱡᱚᱛᱚ ᱜᱮ ᱛᱚ ᱵᱚᱱ ᱱᱮᱣᱛᱟ ᱠᱚᱣᱟ᱾
ᱦᱳᱭ ᱦᱳᱭ᱾
ᱟᱫᱚ, ᱚᱱᱮ ᱡᱟᱦᱟᱸ ᱜᱚᱴ ᱴᱟᱺᱰᱤ ᱨᱮᱜᱮ ᱢᱤᱫᱴᱟᱹᱝ, ᱢᱤᱫᱴᱟᱹᱝ ᱵᱤᱞᱤ ᱠᱚ ᱤᱫᱤᱭᱟ᱾ ᱟᱫᱚ ᱚᱱᱟ ᱵᱤᱞᱤ, ᱵᱤᱞᱤ ᱫᱚ ᱚᱱᱮ ᱡᱟᱦᱟᱸ ᱨᱮᱜᱮ ᱱᱟᱜ ᱱᱟᱭᱠᱮ ᱵᱚᱸᱜᱟ ᱠᱮᱫ ᱫᱚᱭ ᱚᱱᱮ ᱚᱸᱰᱮ ᱢᱤᱫᱴᱮᱝ ᱵᱤᱞᱤ, ᱵᱤᱞᱤ ᱠᱚ ᱫᱚᱦᱚᱭ ᱛᱮ ᱟᱫᱚ ᱚᱱᱟ ᱰᱟᱝᱨᱤ ᱠᱚ ᱞᱮᱵᱮᱫ ᱦᱚᱪᱚ ᱠᱚᱣᱟ᱾ ᱚᱱᱟ ᱱᱤᱭᱚᱢ ᱫᱚ ᱟᱯᱮ ᱚᱱᱟ ᱟᱯᱮ ᱯᱟᱦᱴᱟ ᱫᱚ ᱢᱮᱱᱟᱜ ᱟᱥᱮ ᱵᱟᱝ ᱚᱱᱟ ᱠᱚᱫᱚ?
ᱦᱚ ᱚᱱᱟ ᱱᱤᱭᱚᱢ ᱦᱚᱸ ᱢᱮᱱᱟᱜᱼᱟ ᱪᱮᱫᱟᱜ ᱥᱮ ᱚᱱᱟ ᱫᱚ ᱦᱟᱸᱜ ᱥᱮᱫᱟᱭ ᱠᱷᱚᱱ ᱠᱚ ᱢᱮᱱᱟ ᱛᱚ ᱡᱟᱦᱟᱸ ᱠᱷᱚᱱ ᱜᱮ ᱟᱵᱚ ᱢᱟᱹᱱᱢᱤ, ᱠᱚ ᱤᱭᱟᱹ ᱟᱠᱟᱱᱟ ᱮ ᱩᱯᱮᱞ ᱟᱠᱟᱱᱟ ᱦᱟᱜ ᱥᱤᱨᱡᱚᱱ ᱟᱠᱟᱱᱟ ᱠᱟᱱᱟ ᱵᱚᱱ ᱱᱚᱣᱟ ᱫᱷᱟᱨᱛᱤ ᱯᱩᱨᱤ ᱵᱚᱱ ᱞᱮᱵᱮᱫ ᱟᱠᱟᱜᱼᱟ, ᱟᱨ ᱩᱱ ᱢᱟ ᱡᱚᱛᱚ ᱟᱵᱚᱨᱮᱱ ᱡᱟᱦᱟᱸᱼᱼ ᱛᱤᱱᱟᱹᱜ ᱜᱮ ᱦᱟᱯᱲᱟᱢ ᱠᱚ ᱛᱟᱦᱮᱸ ᱠᱟᱱᱟ ᱢᱤᱫ ᱢᱤᱫ ᱜᱮᱛᱚ ᱠᱚ ᱛᱟᱦᱮᱸ ᱠᱟᱱᱟ ᱱᱤᱛᱚᱜ ᱜᱮᱛᱚ ᱵᱚ ᱦᱟᱹᱴᱤᱧ ᱟᱠᱟᱱᱟ ᱦᱚᱱᱛᱮ ᱱᱚᱛᱮ ᱦᱟᱜ᱾ ᱟᱫᱚ ᱚᱱᱟ ᱥᱮᱨᱣᱟ ᱫᱚ ᱦᱟᱸᱜ ᱩᱱ ᱠᱷᱚᱱ ᱜᱮ ᱢᱮᱱᱟᱜ ᱟᱹᱜᱩ ᱟᱠᱟᱱᱟ᱾ ᱟᱨ ᱱᱤᱛᱚᱜ ᱦᱚᱸ ᱚᱱᱟ ᱫᱚ ᱦᱟᱸᱜ ᱵᱮᱵᱚᱦᱟᱨᱚᱜ ᱠᱟᱱ ᱜᱮᱭᱟ ᱟᱨ ᱚᱱᱟ ᱨᱮᱱᱟᱜ ᱢᱟᱱᱮ ᱱᱚᱜ-ᱚ ᱱᱚᱝᱠᱟᱱ ᱠᱟᱹᱦᱱᱤ ᱢᱟ ᱟᱹᱰᱤ ᱡᱤᱞᱤᱧ ᱜᱮᱭᱟ ᱟᱫᱚ ᱚᱱᱟ ᱠᱷᱟᱴᱚ ᱢᱟᱪᱷᱟ ᱚᱠᱛᱚ ᱨᱮᱢᱟ ᱵᱟᱞᱟᱝ ᱜᱟᱞᱚᱪ ᱫᱟᱲᱮᱭᱟᱜ ᱠᱟᱱᱟ᱾
ᱦᱮᱸ ᱦᱮᱸ ᱦᱮᱸ᱾ ᱟᱫᱚ ᱚᱱᱮ ᱡᱟᱦᱟᱸ ᱚᱱᱮ ᱞᱮᱵᱮᱫ ᱮ ᱞᱮᱵᱮᱫ ᱦᱚᱪᱚ ᱠᱚᱣᱟ ᱠᱚ ᱞᱮᱵᱮᱫ ᱠᱟᱛᱮ ᱦᱚᱭᱛᱳ ᱚᱱᱟ ᱚᱱᱟ ᱨᱮᱱᱟᱜ ᱵᱤᱥᱛᱟᱨ ᱜᱟᱞᱚᱪ ᱫᱚ ᱵᱟᱞᱟᱝ ᱨᱚᱯᱚᱲᱟ ᱛᱚ ᱚᱱᱟ ᱞᱮᱵᱮᱫ ᱠᱟᱛᱮᱫ ᱟᱫᱚ ᱡᱟᱦᱟᱸᱭᱤᱡ ᱰᱟᱝᱨᱤ ᱞᱮᱵᱮᱫ ᱠᱮᱜᱼᱟ᱾ ᱟᱫᱚ ᱡᱟᱦᱟᱸᱭ ᱰᱟᱝᱨᱤ ᱞᱮᱵᱮᱫ ᱠᱮᱜᱟ ᱛᱟᱦᱚᱞᱮ ᱩᱱᱠᱩ ᱫᱚ ᱢᱟᱱᱮ ᱪᱮᱫ ᱠᱚ ᱞᱟᱹᱭᱟ ᱡᱮ ᱛᱮᱦᱮᱧ ᱫᱚ ᱱᱩᱠᱩ ᱫᱚ ᱮᱸ ᱱᱩᱠᱩᱣᱟᱜ ᱪᱟᱥ ᱫᱚ ᱦᱚᱭᱛᱚ ᱯᱚᱨᱮᱨ ᱫᱷᱟᱣ ᱫᱚ ᱵᱷᱟᱹᱜᱤ ᱦᱩᱭᱩᱜᱼᱟ ᱥᱮ ᱥᱮ ᱩᱱᱤ ᱰᱟᱺᱝᱨᱤ ᱫᱚᱭ ᱥᱟᱹᱜᱩᱱ ᱜᱮᱭᱟ ᱚᱱᱠᱟ ᱦᱚᱸᱠᱚ ᱢᱮᱱ ᱜᱮᱭᱟ ᱥᱮ ᱛᱟᱨ ᱯᱚᱨᱮ ᱟᱫᱚ ᱩᱱᱠᱩ ᱩᱱᱠᱩ ᱚᱲᱟᱜ ᱠᱷᱚᱱ ᱜᱮ ᱢᱟᱱᱮ ᱜᱟᱹᱭ ᱡᱟᱜᱟᱣ ᱨᱮᱱᱟᱜ ᱥᱮ ᱡᱟᱦᱟᱸ ᱜᱟᱹᱭ ᱡᱟᱜᱟᱣ ᱠᱚ ᱞᱟᱹᱭ ᱫᱚ ᱧᱤᱫᱟᱹ ᱠᱚ ᱩᱰᱩᱠᱚᱜ ᱫᱚ ᱫᱟᱬᱟᱱ ᱦᱮᱸ ᱛᱚ ᱩᱱᱠᱩ ᱩᱱᱠᱩ ᱚᱲᱟᱜ ᱠᱷᱚᱱ ᱜᱮᱛᱚ ᱠᱚ ᱩᱰᱩᱠᱚᱜᱼᱟ
ᱛᱚ ᱚᱲᱟᱜ ᱠᱷᱚᱱ ᱠᱚ ᱩᱰᱩᱠᱚᱜᱟ
ᱛᱟ ᱯᱚᱨᱮ ᱢᱤᱫ ᱴᱩᱠᱩᱡ ᱦᱟᱺᱰᱤ ᱠᱚ ᱦᱟᱛᱟᱣᱟ ᱟᱨ ᱩᱱᱠᱩ ᱚᱲᱟᱜ ᱴᱷᱮᱱ ᱠᱷᱚᱱ
ᱦᱳᱭ ᱦᱳᱭ ᱦᱳᱭ ᱦᱳᱭ
ᱚ ᱟᱫᱚ ᱚᱱᱟ ᱜᱟᱹᱭ ᱡᱟᱜᱟᱣ ᱠᱚᱫᱚ ᱚᱠᱟᱞᱮᱠᱟ ᱦᱩᱭ ᱵᱟᱲᱟᱜ ᱜᱮᱭᱟ ᱱᱟᱯᱟᱭ ᱜᱮ?
ᱦᱚ ᱜᱟᱹᱭ ᱡᱟᱜᱟᱣ ᱦᱚᱸ ᱱᱚᱜᱼᱚᱭ ᱱᱟᱯᱟᱭ ᱜᱮ ᱦᱩᱭ ᱵᱟᱲᱟᱜ ᱠᱟᱱᱟ ᱟᱨ ᱟᱹᱰᱤ ᱨᱟᱹᱥᱠᱟᱹ ᱥᱟᱞᱟᱜ ᱜᱮ ᱚᱱᱟ ᱦᱚᱸ ᱡᱟᱦᱟᱱ ᱜᱚᱴ ᱠᱚ ᱵᱚᱸᱜᱟᱭᱟ ᱤᱱᱟᱹ ᱦᱤᱞᱳᱜ ᱜᱮᱛᱚ ᱚᱱᱟ ᱢᱟᱠᱚ ᱚᱰᱳᱠᱚᱜᱼᱟ᱾ ᱟᱫᱚ ᱟᱛᱩ ᱨᱮᱱ ᱡᱟᱦᱟᱸ ᱛᱤᱱᱟᱹᱜ ᱜᱮ ᱪᱮᱛᱟᱱ ᱠᱩᱞᱦᱤ ᱞᱟᱛᱟᱨ ᱠᱩᱞᱦᱤ ᱢᱟᱱᱮ ᱡᱩᱣᱟᱹᱱ ᱠᱚ ᱢᱮᱱᱟᱜ ᱠᱚᱲᱟ ᱠᱚ ᱢᱮᱱᱟᱜ ᱠᱚᱣᱟ ᱥᱮ ᱦᱟᱲᱟᱢ ᱠᱚ ᱫᱩᱲᱩᱢ ᱠᱚ ᱢᱮᱱᱟᱜ ᱠᱚᱣᱟ ᱡᱟᱦᱟᱸ ᱫᱚ ᱨᱩ ᱥᱮᱨᱮᱱ ᱥᱟᱶᱛᱮ ᱢᱟᱱᱮ ᱟᱨᱚ ᱦᱟᱱᱟ ᱱᱟᱣᱟ ᱢᱤᱫᱴᱟᱝ ᱨᱟᱹᱥᱠᱟᱹ ᱨᱮᱱᱟᱜ ᱢᱤᱫᱴᱟᱝ ᱤᱭᱟᱹ ᱛᱟᱦᱮᱱ ᱛᱟᱠᱚᱣᱟ
ᱦᱮᱸ
ᱟᱫᱚ ᱚᱱᱠᱟᱱ ᱠᱚᱜᱮ ᱠᱚ ᱚᱰᱳᱠᱚᱜᱼᱟ ᱟᱨ ᱢᱤᱫ ᱧᱤᱫᱟᱹ ᱜᱮ ᱩᱱᱠᱩ ᱫᱚᱠᱚ ᱜᱟᱹᱭ ᱠᱚ ᱡᱟᱜᱟᱣ ᱠᱚᱣᱟ ᱟᱨ ᱜᱚᱴᱟ ᱠᱩᱞᱦᱤ ᱠᱚ ᱮᱱᱮᱡ ᱟᱹᱪᱩᱨᱟ ᱾ ᱫᱚᱥᱟᱨ ᱦᱤᱞᱳᱜ ᱥᱮᱛᱟᱜ ᱫᱷᱟᱹᱵᱤᱡ ᱛᱮ ᱾
ᱦᱮᱸ ᱟᱨ ᱱᱚᱣᱟ ᱤᱭᱟᱹ ᱫᱚ ᱟᱞᱮ ᱟᱞᱮ ᱦᱚᱸ ᱱᱚᱛᱮ ᱦᱚᱸ ᱚᱱᱠᱟᱜᱮ ᱢᱟᱱᱮ ᱚᱱᱟ ᱚᱱᱮ ᱡᱮ ᱧᱤᱫᱟᱹ ᱫᱟᱬᱟᱱ ᱠᱚ ᱩᱰᱩᱠᱚᱜ ᱫᱚ ᱟᱫᱚ ᱦᱚᱲ ᱚᱲᱟᱜ ᱚᱲᱟᱜ ᱪᱟᱞᱟᱣ ᱠᱟ ᱠᱟᱛᱮᱫ ᱚᱱᱟ ᱰᱟᱺᱝᱨᱤ ᱜᱚᱲᱟ ᱨᱮ ᱩᱱᱠᱩ ᱜᱟᱹᱭ ᱠᱚ ᱪᱩᱢᱵᱟᱹᱲᱟ ᱠᱚᱣᱟ ᱰᱟᱺᱝᱨᱤ ᱠᱚ ᱾ ᱛᱟᱨᱯᱚᱨᱮ ᱥᱮᱨᱮᱧ ᱟᱠᱚᱣᱟ ᱠᱚ ᱮᱱᱮᱡ ᱟᱠᱚᱣᱟ ᱠᱚ ᱾ ᱟᱫᱚ ᱚᱱᱠᱟ ᱠᱟᱛᱮ ᱜᱮ ᱚᱱᱟ ᱧᱤᱫᱟᱹ ᱢᱟ ᱯᱟᱨᱚᱢᱚᱜᱼᱟ ᱛᱟᱨᱯᱚᱨᱮ ᱚᱱᱟ ᱠᱷᱩᱱᱴᱟᱹᱣ ᱢᱟᱦᱟ ᱠᱷᱩᱱᱴᱟᱹᱣ ᱢᱟᱦᱟ ᱨᱮᱫᱚ ᱚᱠᱟ ᱞᱮᱠᱟ ᱟᱯᱮ ᱫᱚ? ᱢᱟᱱᱮ ᱡᱟᱠ ᱡᱚᱢᱚᱠ ᱵᱷᱟᱵ ᱛᱮᱜᱮ ᱚᱱᱟ ᱠᱷᱩᱱᱴᱟᱹᱣ ᱢᱟᱦᱟ ᱫᱚᱯᱮ ᱯᱟᱨᱚᱢᱟ?
ᱚ ᱚᱱᱟ ᱦᱚᱸ ᱟᱹᱰᱤ ᱡᱟᱠ ᱡᱚᱢᱚᱠ ᱜᱮ ᱦᱩᱭᱩᱜ ᱛᱟᱞᱮᱭᱟ ᱡᱟᱣᱟ ᱚᱱᱟ ᱾ ᱱᱚᱜᱼᱚᱭ ᱠᱩᱞᱤ ᱠᱩᱞᱤ ᱛᱮᱜᱮ ᱰᱟᱺᱝᱨᱟ ᱫᱚᱞᱮ ᱛᱚᱞ ᱠᱚ ᱛᱟᱦᱮᱸ ᱠᱟᱱᱟ ᱾ ᱟᱫᱚ ᱱᱮᱛᱟᱨ ᱢᱟ ᱥᱚᱨᱠᱟᱨᱟᱜ ᱜᱚᱲ ᱥᱚᱯᱚᱦᱚᱫ ᱛᱮ ᱠᱩᱞᱤ ᱠᱚᱢᱟ ᱠᱚ ᱢᱟᱱᱮ ᱯᱟᱠᱟ ᱠᱟᱜᱼᱟ ᱠᱚ ᱰᱷᱟᱹᱞᱟᱹᱭ ᱠᱟᱜᱼᱟ ᱠᱚ ᱛᱚ ᱟᱠᱩᱛᱤᱜᱮ ᱵᱟᱝ ᱜᱟᱱᱚᱜ ᱠᱟᱱᱟ ᱾ ᱫᱚ ᱱᱮᱛᱟᱨ ᱫᱚ ᱚᱱᱟ ᱴᱟᱺᱰᱤ ᱨᱮ ᱡᱟᱦᱟᱸ ᱫᱚ ᱢᱟᱱᱮ ᱢᱟᱨᱟᱝ ᱧᱚᱜ ᱱᱚᱝᱠᱟᱱ ᱜᱚᱰᱟ ᱞᱮᱠᱟᱱᱟᱜ ᱥᱮ ᱱᱚᱝᱠᱟ ᱯᱷᱩᱴᱵᱚᱞ ᱢᱚᱭᱫᱟᱱ ᱞᱮᱠᱟᱱᱟᱜ ᱚᱸᱰᱮ ᱜᱮ ᱠᱷᱩᱱᱴᱤ ᱫᱚ ᱛᱚᱞ ᱠᱟᱛᱮ ᱜᱮ ᱢᱟᱱᱮ ᱛᱚ ᱚᱱᱟ ᱨᱮᱱ ᱡᱟᱦᱟᱸ ᱛᱤᱱᱟᱹᱜ ᱜᱮ ᱜᱟᱹᱭ ᱰᱟᱺᱝᱨᱟ ᱠᱚ ᱛᱚᱞ ᱥᱟᱱᱟ ᱠᱚᱣᱟ ᱚᱸᱰᱮ ᱜᱮ ᱤᱫᱤ ᱠᱟᱛᱮ ᱠᱚ ᱢᱤᱫᱴᱷᱮᱱ ᱜᱮ ᱾ ᱩᱱᱠᱩ ᱠᱚ ᱡᱟᱨᱣᱮᱫ ᱠᱚᱣᱟ ᱾
ᱦᱮᱸ
ᱟᱨ ᱚᱸᱰᱮ ᱡᱟᱨᱟ ᱯᱩᱨᱟᱹᱣ ᱠᱟᱛᱮ ᱧᱤᱫᱟᱹ ᱵᱮᱲᱟ ᱮᱱᱮᱡ ᱥᱮᱨᱮᱧ ᱦᱩᱭᱩᱜᱼᱟ ᱾
ᱦᱳᱭ ᱞᱟᱜᱽᱲᱮ ᱟᱠᱷᱟᱲᱟ ᱠᱚ ᱦᱮᱸ ᱾
ᱛᱟᱨᱯᱚᱨᱮ ᱥᱩᱨ ᱥᱩᱯᱩᱨ ᱟᱹᱛᱳ ᱠᱚᱨᱮᱱ ᱦᱚᱲ ᱦᱚᱸᱠᱚ ᱦᱤᱡᱩᱜᱼᱟ ᱢᱟᱱᱮ ᱟᱹᱰᱤ ᱨᱟᱹᱥᱠᱟᱹ ᱵᱩᱡᱷᱟᱜᱼᱟ ᱾
ᱦᱮᱸ ᱟᱫᱚ ᱱᱟᱦᱟᱸᱜ ᱚᱠᱛᱚ ᱠᱚᱦᱚᱸ ᱟᱞᱟᱝ ᱴᱷᱮᱱ ᱛᱮᱢᱚᱱ ᱵᱟᱹᱱᱩᱜᱼᱟ ᱾
ᱦᱳᱭ ᱟᱫᱚ ᱱᱚᱭ ᱱᱚᱰᱤ ᱱᱟᱯᱟᱭᱞᱟᱝ ᱜᱟᱞᱚᱪ ᱜᱮᱭᱟ ᱟᱫᱚᱞᱟᱝ ᱢᱩᱪᱩᱫ ᱡᱟᱣᱨᱚᱭᱟ ᱾
ᱦᱮᱸ ᱜᱚᱝᱠᱮ ᱱᱟᱯᱟᱭ ᱜᱮᱭᱟ ᱵᱤᱱ ᱛᱚ?
ᱦᱮᱸ ᱱᱟᱯᱟᱭ ᱜᱮᱭᱟ ᱞᱤᱧ ᱾
ᱦᱮᱸ ᱱᱟᱯᱟᱭ ᱜᱮ ᱡᱚᱢ ᱵᱟᱲᱟ ᱠᱮᱫᱟᱵᱤᱱ ᱥᱮ ᱵᱟᱝᱜᱟ?
ᱦᱮᱸ ᱚᱱᱮ ᱱᱟᱥᱛᱟ ᱠᱚᱫᱚ ᱞᱮ ᱾